ᱡᱚᱦᱟᱨ ᱜᱮ ᱟᱸᱚᱢᱚᱜ ᱠᱟᱱᱟ ᱤᱧᱟᱹᱜ ᱨᱚᱲ?
ᱦᱮᱸ ᱦᱮᱸ ᱟᱸᱡᱚᱢᱚᱜ ᱠᱟᱱᱟ᱾
ᱦᱮᱞᱳ ᱫᱟᱫᱟ ᱞᱮᱫᱟᱞᱤᱝ ᱦᱮᱸ, ᱞᱮᱫᱟᱹᱧ ᱪᱮᱫ ᱠᱚᱯᱮ ᱪᱤᱠᱟᱹ ᱵᱟᱲᱟᱭ ᱫᱟ?
ᱮᱸ ᱪᱮᱫ ᱦᱚᱸ ᱵᱟᱝ ᱦᱚᱜᱚᱭ ᱵᱚᱞ ᱠᱷᱮᱞ ᱠᱷᱚᱱᱟᱜ ᱦᱮᱡ ᱦᱩᱭ ᱮᱱᱟ ᱟᱫᱚ ᱱᱤᱛᱚᱝ ᱪᱟᱨ ᱥᱮᱫ ᱨᱮ ᱫᱩᱲᱩᱵ ᱦᱩᱭ ᱠᱟᱱᱟ᱾ ᱟᱢ ᱫᱚ ᱪᱮᱫ ᱮᱢ ᱪᱤᱠᱟᱹᱭ ᱫᱟ?
ᱤᱧ ᱦᱚᱸ ᱪᱮᱫ ᱦᱚᱸ ᱵᱟᱝ ᱱᱟᱭᱤᱛᱟᱨ ᱫᱩᱲᱩᱵ ᱵᱟᱲᱟ ᱦ ᱟᱠᱟᱱᱟ᱾
ᱚᱻ ᱞᱮᱫᱤᱧ ᱡᱚᱢ ᱵᱟᱲᱟ ᱠᱮᱫᱟ ᱵᱮᱥ ᱵᱟᱝ ᱛᱟᱦᱚᱞᱮ?
ᱩᱸ ᱡᱚᱢ ᱵᱟᱲᱟ ᱫᱚ ᱦᱟᱸᱜ ᱟᱹᱣᱨᱤ ᱦᱩᱭᱩᱜᱼᱟ ᱤᱥᱤᱱ ᱵᱟᱲᱟ ᱠᱚ ᱟᱹᱨᱤ ᱦᱩᱭᱩᱜᱼᱟ ᱛᱚ᱾
ᱚᱻ
ᱤᱥᱤᱱ ᱵᱟᱲᱟ ᱦᱩᱭ ᱞᱮᱱᱠᱷᱟᱱ ᱡᱚᱢ ᱠᱚ ᱦᱩᱭᱩᱜᱼᱟ ᱦᱟᱸᱜ, ᱟᱢ ᱟᱹᱵᱤᱱ ᱜᱮ ᱪᱮᱫ ᱞᱮᱠᱟ ᱡᱚᱢ ᱵᱟᱲᱟ ᱠᱮᱫ ᱵᱤᱱ ᱪᱷᱮ ᱟᱣᱨᱤᱭᱟ?
ᱵᱟᱝ ᱵᱟᱝ ᱟᱹᱞᱤᱧ ᱦᱚᱸ ᱵᱟᱞᱤᱧ ᱡᱚᱢ ᱵᱟᱲᱟᱣ ᱟᱠᱟᱫᱼᱟ ᱟᱫᱚ ᱵᱚᱞ ᱠᱷᱮᱞ ᱠᱷᱚᱱᱟᱜ ᱨᱩᱣᱟᱹᱲ ᱦᱩᱭ ᱟᱠᱟᱱᱟ ᱛᱚ ᱟᱫᱚ ᱡᱚᱢ ᱛᱮ ᱦᱟᱸᱟᱜ ᱫᱮᱨᱤ ᱛᱟᱞᱤᱧ ᱡᱚᱢᱟᱞᱤᱧ ᱦᱟᱸᱜ ᱫᱮᱨᱤᱧᱚᱜ ᱠᱟᱛᱮᱫ ᱦᱟᱸᱜ᱾
ᱟᱨ ᱵᱚᱞ ᱠᱷᱮᱞ ᱫᱚ ᱛᱤᱱᱟᱹᱜ ᱥᱟᱺᱜᱤᱧ ᱜᱤᱧ ᱪᱟᱞᱟᱜ ᱜᱮᱭᱟ?
ᱵᱚᱞ ᱠᱷᱮᱞ ᱫᱚ ᱟᱞᱮ ᱚᱸᱰᱮ ᱟᱞᱮ ᱟᱹᱛᱩ ᱨᱮᱜᱮ ᱰᱟᱹᱦᱤ ᱢᱮᱱᱟᱜ ᱛᱟᱞᱮᱭᱟ, ᱟᱫᱚ ᱚᱸᱰᱮᱞᱮ ᱪᱟᱜ ᱜᱮᱭᱟ ᱰᱟᱹᱦᱤᱨ ᱨᱮ ᱡᱟᱹᱥᱛᱤ ᱫᱚ ᱵᱟᱝ ᱥᱟᱺᱜᱤᱧᱟ ᱟᱫᱚ ᱟᱹᱛᱩ ᱨᱮᱱᱟᱜ ᱰᱟᱹᱦᱤ ᱛᱚ ᱥᱩᱨ ᱜᱮᱭᱟ᱾
ᱩᱸ ᱪᱮᱫᱠᱟ ᱵᱚᱞ ᱵᱤᱱ ᱠᱷᱮᱞ ᱠᱟᱱᱟ ᱢᱟᱱᱮ ᱵᱚᱞ ᱠᱷᱮᱞ ᱠᱚᱫᱚ ᱯᱟᱪᱮᱫ ᱫᱚᱢᱮ ᱵᱤᱱ ᱠᱩᱥᱤᱭᱟᱜ ᱜᱮᱭᱟ?
ᱦᱳᱭ ᱦᱳᱭ ᱦᱳᱭ ᱵᱚᱞ ᱠᱷᱮᱞ ᱠᱚᱫᱚ ᱞᱤᱧ ᱠᱩᱥᱤ ᱫᱚᱞᱤᱧ ᱠᱩᱥᱤᱭᱟᱜ ᱜᱮᱭᱟ ᱟᱫᱚ ᱠᱷᱮᱞ ᱫᱚᱞᱤᱧ ᱠᱷᱮᱞ ᱜᱮᱭᱟ᱾ ᱟᱫᱚ ᱫᱚᱢᱮ ᱫᱚ ᱵᱟᱹᱞᱤᱧ ᱞᱟᱹᱭᱟ ᱠᱚᱢ ᱵᱮᱥᱤ ᱫᱚᱞᱤᱧ ᱠᱷᱮᱞ ᱜᱮᱭᱟ᱾
ᱵᱚᱞ ᱠᱷᱮᱞ ᱦᱮᱸ ᱵᱟ ᱵᱟ,
ᱚᱻ
ᱟᱫᱚ ᱱᱚᱝᱠᱟ ᱮᱢᱱᱤ ᱮᱢᱱᱤ ᱱᱚᱝᱠᱟ ᱱᱚᱝᱠᱟ ᱟᱹᱛᱩ ᱚᱲᱟᱜ ᱠᱚ ᱠᱚᱨᱮ ᱜᱮᱵᱤᱱ ᱠᱷᱮᱞ ᱵᱟᱲᱟᱭ ᱜᱮᱭᱟ ᱥᱮ ᱚᱱᱠᱟ ᱥᱟᱺᱜᱤᱧ ᱥᱟᱺᱜᱤᱧ ᱠᱷᱮᱞ ᱠᱚᱵᱤᱱ ᱥᱮᱱ ᱵᱟᱲᱟᱜ ᱜᱮᱭᱟ
ᱦᱩᱸ ᱥᱟᱺᱜᱤᱧ ᱥᱟᱺᱜᱤᱧ ᱦᱮᱸ ᱥᱟᱺᱜᱤᱧ ᱥᱟᱺᱜᱤᱧ ᱠᱷᱮᱞ ᱫᱚ ᱟᱹᱰᱤ ᱠᱚᱢ ᱜᱮᱞᱤᱧ ᱪᱟᱞᱟᱣ ᱟᱠᱟᱱᱟ ᱟᱫᱚ ᱵᱮᱥᱤ ᱵᱮᱥᱤ ᱫᱚ ᱟᱹᱛᱩ ᱟᱹᱛᱩ ᱜᱮᱞᱤᱧ ᱠᱷᱮᱞ ᱵᱟᱲᱟ ᱟᱠᱟᱜᱼᱟ ᱢᱟᱱᱮ ᱱᱤᱭᱟᱹ ᱟᱹᱛᱩ ᱦᱟᱱᱟ ᱟᱹᱛᱩ ᱚᱱᱠᱟ ᱴᱩᱨᱱᱟᱢᱮᱱᱴ ᱠᱚ ᱦᱩᱭ ᱵᱟᱲᱟᱜ ᱜᱮᱭᱟ ᱚᱱᱟ ᱠᱚᱞᱤᱧ ᱠᱷᱮᱞ ᱵᱟᱲᱟ ᱟᱠᱟᱫ ᱜᱮᱭᱟ ᱚᱱᱠᱟ ᱫᱚ ᱥᱟᱺᱜᱤᱧ ᱥᱟᱜᱤᱧ ᱫᱚ ᱠᱷᱮᱞ ᱫᱚ ᱟᱹᱰᱤ ᱠᱚᱢ ᱜᱮ ᱪᱟᱞᱟᱣ ᱦᱩᱭ ᱠᱟᱱᱟ ᱥᱮ
ᱦᱮᱸ ᱠᱷᱮᱞ ᱵᱟᱲᱟ ᱠᱚᱦᱚᱸ ᱫᱚᱨᱠᱟᱨ ᱠᱟᱱ ᱜᱮᱭᱟ ᱵᱚᱞ ᱠᱷᱮᱞ ᱦᱚᱸ ᱟᱹᱰᱤ ᱱᱟᱯᱟᱭ ᱡᱤᱱᱤᱥ ᱠᱟᱱ ᱜᱮᱭᱟ
ᱦᱳᱭ ᱦᱳᱭ ᱦᱳᱭ
ᱦᱮᱸ
ᱟᱯᱮ ᱚᱱᱛᱮᱱᱟᱜ ᱚᱭᱮᱫᱟᱨ ᱠᱚᱫᱚ ᱪᱮᱫ ᱞᱮᱠᱟ ᱜᱮᱛᱮ
ᱣᱮᱟᱨ ᱠᱚᱫᱚ ᱦᱟᱸᱜ ᱱᱤᱛᱳᱜ ᱫᱚ ᱛᱮᱦᱮᱧ ᱫᱚ ᱦᱟᱸᱜ ᱚᱱᱠᱟ ᱫᱚ ᱵᱟᱭ ᱫᱟᱜ ᱠᱟᱫᱟ ᱛᱚ ᱛᱮᱦᱮᱧ ᱫᱚ ᱥᱤᱛᱩᱝ ᱨᱮᱭᱟ ᱦᱚᱞᱟ ᱢᱟᱦᱫᱮᱨ ᱯᱟᱨᱚᱢᱮᱱᱟ ᱵᱟᱨᱥᱤᱧ ᱯᱮ ᱢᱟᱦᱟ ᱜᱟᱱ ᱦᱩᱭᱱᱟ ᱚᱱᱠᱟ ᱫᱤᱱ ᱜᱮ ᱡᱟᱹᱯᱩᱫ ᱠᱮᱜ-ᱟᱭ ᱥᱮᱛᱟᱜ ᱠᱷᱚᱱ ᱟᱹᱭᱩᱵ ᱦᱟᱹᱨᱤᱡ ᱢᱟᱱᱮ ᱥᱟᱨᱟ ᱜᱷᱟᱹᱲᱤᱡ ᱫᱟᱜ ᱟᱨ ᱫᱟᱜ ᱨᱮᱜᱮ ᱫᱚᱦᱚ ᱞᱮᱫᱼᱟ ᱛᱮᱦᱮᱧ ᱫᱚ ᱱᱚᱜ ᱚᱭ ᱥᱮᱛᱟᱜ ᱠᱷᱚᱱ ᱜᱮᱭ ᱥᱤᱛᱩᱝ ᱠᱟᱫᱟᱭ ᱚᱱᱠᱟ ᱨᱤᱢᱤᱞ ᱠᱚᱫᱚ ᱦᱟᱸᱜ ᱵᱟᱝ ᱧᱮᱧᱟᱢ ᱠᱟᱱᱟ ᱟᱯᱮ ᱥᱮᱫ ᱜᱮ ᱚᱠᱟ ᱞᱮᱠᱟ ᱫᱟᱜ ᱮ ᱡᱟᱹᱲᱤ ᱵᱟᱲᱟᱭᱮᱫᱟ
ᱦᱮᱸ ᱟᱞᱮ ᱥᱮᱫ ᱢᱟ ᱫᱟᱜ ᱢᱟ ᱡᱟᱹᱲᱤᱭᱮᱜ ᱠᱟᱱ ᱜᱮᱭᱟ ᱠᱚᱢ ᱵᱮᱥᱤ ᱫᱚ ᱛᱤᱦᱤᱧ ᱜᱮ ᱠᱚᱢ ᱧᱚᱜᱼᱮ ᱡᱟᱹᱲᱤᱭᱟᱠᱟᱜᱼᱟ ᱠᱷᱟᱡ ᱫᱚ ᱚᱱᱮ ᱯᱟᱨᱚᱢᱮᱱ ᱫᱤᱱ ᱫᱚ ᱫᱚᱢᱮ ᱜᱮ ᱫᱟᱜ ᱠᱚ ᱫᱟᱜ ᱡᱟᱹᱲᱤ ᱵᱟᱲᱟ ᱠᱮᱫᱟ ᱟᱫᱚ ᱫᱟᱜ ᱡᱟᱹᱲᱤ ᱦᱚ ᱞᱟᱹᱠᱛᱤ ᱠᱟᱜ ᱫᱟᱜ ᱡᱟᱹᱲᱤ ᱦᱚᱸ ᱞᱟᱠᱛᱤ ᱠᱟᱱ ᱜᱮᱭᱟ ᱟᱫᱚ ᱪᱟᱥᱵᱟᱥ ᱨᱮᱱᱟᱜ ᱠᱟᱹᱢᱤ ᱠᱚ ᱢᱮᱱᱟᱜ ᱛᱟᱞᱮᱭᱟ ᱥᱮ ᱫᱟᱜ ᱫᱟᱜ ᱵᱟᱝ ᱡᱟᱹᱲᱤ ᱞᱮᱠᱷᱟᱡ ᱪᱤᱠᱟᱛᱮ ᱪᱟᱥᱵᱟᱥ ᱫᱚ ᱦᱩᱭᱩᱜᱼᱟ
ᱦᱳᱭ ᱦᱳᱭ ᱚᱱᱟ ᱦᱚᱸ ᱠᱟᱛᱷᱟ ᱠᱟᱱ ᱜᱮᱭᱟ
ᱛᱚᱵᱮ ᱟᱯᱮ ᱥᱮᱫ ᱫᱚ ᱪᱟᱥᱵᱟᱥ ᱠᱚᱫᱚ ᱢᱟᱱᱮ ᱪᱮᱫ ᱞᱮᱠᱟ ᱥᱮᱨᱢᱟ ᱫᱟᱜ ᱛᱮᱠᱚ ᱥᱮᱨᱢᱟ ᱫᱟᱜ ᱛᱮᱠᱚ ᱪᱟᱥ ᱜᱮᱭᱟ ᱥᱮ ᱪᱮᱫ ᱢᱤᱱᱤ ᱫᱟᱜ ᱛᱮ
ᱢᱟᱱᱮ ᱟᱞᱮ ᱥᱮᱫ ᱫᱚ ᱦᱟᱸᱜ ᱱᱤᱛᱚᱜ ᱱᱚᱣᱟ ᱟᱥᱟᱲ ᱵᱚᱸᱜᱟ ᱫᱚ ᱦᱟᱸᱜ ᱱᱚᱝᱠᱟ ᱥᱮᱨᱢᱟ ᱡᱟ ᱡᱟᱹᱲᱤ ᱫᱟᱜ ᱟᱥᱟ ᱛᱮᱜᱮ ᱦᱟᱸᱜ ᱠᱚ ᱪᱟᱥ ᱜᱮᱭᱟ ᱟᱫᱚ ᱥᱩᱨ ᱥᱩᱯᱩᱨ ᱠᱚᱨᱮ ᱢᱤᱱᱤ ᱫᱟᱜ ᱠᱚᱦᱚᱸ ᱢᱮᱱᱟᱜ ᱜᱮᱭᱟ ᱟᱫᱚ ᱢᱟᱱᱮ ᱜᱚᱴᱟ ᱡᱟᱭᱜᱟ ᱨᱮᱫᱚ ᱵᱟᱹᱱᱩᱜ ᱟᱼᱟ ᱛᱚ ᱟᱫᱚ ᱜᱚᱴᱟ ᱡᱟᱭᱜᱟ ᱫᱚ ᱚᱝᱠᱟ ᱢᱤᱱᱤ ᱫᱟᱜ ᱠᱚᱛᱮ ᱫᱚ ᱵᱟᱢ ᱪᱟᱥ ᱫᱟᱲᱮᱭᱟᱜᱼᱟ ᱚᱠᱟ ᱥᱮᱫ ᱥᱮᱨᱢᱟ ᱡᱟᱹᱲᱤ ᱛᱮᱫᱚ ᱜᱚᱴᱟ ᱜᱮᱢ ᱪᱟᱥ ᱫᱟᱲᱮᱭᱟᱜᱼᱟ ᱟᱫᱚ ᱚᱱᱚ ᱚᱝᱠᱟ ᱴᱷᱤᱠ ᱢᱚᱛᱚ ᱡᱩᱫᱤ ᱚᱱᱮ ᱚᱝᱠᱟ ᱵᱟᱭ ᱫᱟᱜ ᱡᱟᱲᱤ ᱞᱮᱠᱷᱟᱱ ᱫᱚ ᱚᱥᱩᱵᱤᱫᱷᱟ ᱦᱩᱭᱩᱜ ᱜᱮ ᱛᱟᱞᱮᱭᱟ ᱟᱯᱮ ᱥᱮᱫ ᱫᱚ
ᱚᱱᱟ ᱦᱚᱸ ᱠᱟᱛᱷᱟ ᱠᱟᱱ ᱜᱮᱭᱟ ᱡᱚᱛᱚ ᱡᱟᱭᱜᱟ ᱨᱮᱫᱚ ᱵᱟᱝ ᱥᱚᱢᱟᱱ ᱜᱮᱭᱟ ᱥᱮ ᱠᱤᱪᱷᱩ ᱠᱤᱪᱷᱩ ᱡᱟᱭᱜᱟ ᱨᱮᱫᱚ ᱫᱟᱜ ᱧᱟᱢᱚᱜᱼᱟ ᱵᱟᱝ ᱧᱟᱢᱚᱜᱼᱟ᱾
ᱦᱩᱸ ᱦᱩᱸ
ᱛᱚ ᱟᱞᱮ ᱥᱮᱫ ᱫᱚ ᱫᱟᱜ ᱨᱮᱱᱟᱜ ᱚᱝᱠᱟ ᱯᱨᱚᱵᱞᱮᱢ ᱫᱚ ᱵᱟᱝ ᱦᱩᱭᱩᱜ ᱜᱮᱛᱟᱞᱮ ᱜᱮᱭᱟ ᱾ ᱟᱫᱚ ᱢᱟᱱᱮ ᱡᱮᱦᱮᱛᱩ ᱯᱨᱟᱭ ᱜᱮ ᱢᱤᱥᱤᱱ ᱵᱟᱝ ᱠᱷᱟᱡ ᱢᱟᱱᱮ ᱢᱤᱱᱤ ᱥᱮᱞᱚ ᱚᱱᱟ ᱠᱚᱦᱚᱸ ᱠᱩ ᱪᱟᱹᱞᱩᱭ ᱜᱮᱭᱟ ᱟᱫᱚ ᱦᱚᱸᱜ-ᱚᱭ ᱥᱮᱨᱢᱟᱭ ᱫᱟᱜ ᱮᱜ ᱥᱮᱨᱢᱟᱭ ᱫᱟ ᱮᱜ ᱠᱟᱱ ᱠᱷᱟᱹᱛᱤᱨ ᱛᱮ ᱱᱤᱛᱚᱜ ᱫᱚ ᱵᱷᱟᱜᱤ ᱜᱮ ᱵᱷᱟᱜᱤ ᱜᱮ ᱢᱤᱱᱤ ᱠᱩᱫᱚ ᱢᱤᱱᱤ ᱠᱩ ᱥᱩᱱᱩᱢ ᱠᱩ ᱠᱷᱚᱨᱪᱟ ᱠᱩ ᱵᱟᱧᱪᱟ ᱪᱟᱜ ᱠᱟᱱᱟ ᱞᱟᱭᱮᱱ
ᱦᱳᱭ ᱦᱳᱭ ᱟᱫᱚ, ᱪᱟᱥ ᱠᱟᱹᱢᱤ ᱠᱚᱫᱚ ᱯᱮ ᱛᱤᱱᱟᱹᱜ ᱡᱷᱟᱹᱞ ᱠᱮᱜᱼᱟ ᱯᱮ
ᱪᱟᱥ ᱠᱟᱹᱢᱤ ᱫᱚ ᱦᱚᱸᱜᱼᱚᱭ ᱠᱮᱵᱚᱞ ᱢᱟᱱᱮ ᱞᱚᱥᱚᱫ ᱠᱩ ᱫᱷᱩᱨᱟᱹᱣ ᱟᱠᱟᱱᱟ ᱟᱞᱮ ᱥᱮᱫ ᱫᱚ ᱚᱱᱟ ᱠᱩ ᱞᱚᱥᱚᱫ ᱫᱟᱠᱩ ᱵᱟᱹᱭ ᱵᱟᱹᱭ ᱛᱮ
ᱢᱟᱱᱮ ᱛᱚᱞᱟ ᱠᱚᱫᱚ ᱢᱟᱲᱟᱝ ᱨᱮᱜᱮ ᱯᱮ ᱟᱯᱷᱚᱨ ᱠᱟᱜᱼᱟ ᱾ ᱟᱯᱮ ᱱᱤᱛᱚᱜ ᱫᱚ ᱛᱚ ᱢᱟᱨᱟᱝ ᱢᱟᱨᱟᱝ ᱦᱟᱨᱟᱜ ᱠᱟᱱ ᱛᱟᱯᱮᱭᱟ
ᱦᱮᱸ ᱦᱮᱸ ᱦᱮᱸ ᱱᱤᱛᱚᱜ ᱫᱚ ᱢᱟᱨᱟᱝ ᱢᱟᱨᱟᱝ ᱠᱟᱱᱟ ᱡᱚᱛᱚ ᱜᱮ ᱨᱮᱰᱤᱣ ᱠᱟᱱᱟ ᱟᱫᱚ ᱱᱤᱛᱚᱜ ᱫᱚ ᱠᱷᱟᱹᱞᱤ ᱢᱟᱱᱮ ᱞᱚᱥᱚᱫ ᱱᱤᱛᱚᱜ ᱫᱚ ᱠᱷᱟᱹᱞᱤ ᱨᱚᱦᱚᱭ ᱜᱮ ᱵᱟᱹᱠᱤ ᱟᱫᱚ ᱞᱚᱥᱚᱫ ᱫᱟᱠᱩ ᱵᱟᱹᱭ ᱵᱟᱹᱭ ᱛᱮ ᱫᱟᱜ ᱛᱟᱺᱜᱤ ᱛᱟᱺᱜᱤ ᱛᱮᱠᱚ ᱞᱚᱥᱚᱫ ᱫᱟ ᱛᱚ ᱡᱟᱹᱲᱤ ᱫᱚᱭ ᱡᱟᱹᱲᱤᱭᱮᱜ ᱠᱟᱱ ᱜᱮᱭᱟ ᱴᱷᱤᱠ ᱴᱷᱟᱠ ᱜᱮ
ᱦᱮᱸ ᱦᱮᱸ
ᱟᱯᱮ ᱥᱮᱜ ᱫᱚ ᱱᱮᱛᱟᱨ ᱫᱚ ᱢᱟᱱᱮ ᱫᱟᱜ ᱫᱤᱱ ᱨᱮᱫᱚ ᱦᱟᱹᱠᱩ ᱜᱚᱡ ᱠᱩ ᱪᱟᱞᱟᱜ ᱜᱮᱭᱟ ᱥᱮ
ᱦᱟᱹᱠᱩ ᱜᱚᱡ ᱠᱩ ᱦᱮᱸ ᱦᱮᱸ ᱫᱟᱜ ᱡᱟᱹᱲᱤ ᱫᱚ ᱱᱤᱛᱚᱜ ᱫᱚ ᱢᱟᱱᱮ ᱫᱟᱜ ᱮ ᱡᱟᱹᱲᱤᱭᱟᱭ ᱛᱚ ᱟᱫᱚ ᱟᱞᱮ ᱥᱮᱫ ᱫᱚ ᱚᱱᱟ ᱥᱩᱨ ᱥᱩᱯᱩᱨ ᱠᱚᱨᱮ ᱜᱟᱰᱟᱼᱢᱩᱰᱩ ᱠᱚᱥ ᱥᱩᱨ ᱨᱮᱜᱮ ᱢᱮᱱᱟᱜᱼᱟ ᱟᱫᱚ ᱮᱸᱜ ᱡᱟᱹᱯᱩᱫ ᱞᱮᱠᱷᱟᱱ ᱜᱮ ᱟᱫᱚ ᱜᱟᱰᱟ ᱠᱚ ᱥᱮ ᱢᱩᱰᱩ ᱠᱚ ᱵᱟᱱᱚᱜᱼᱟ ᱞᱟᱹᱭᱟ ᱠᱚ ᱟᱸ ᱦᱟᱹᱠᱩ ᱠᱚᱠᱚ ᱨᱟᱠᱟᱵ ᱦᱤᱡᱩᱜᱼᱟ ᱛᱚ ᱦᱟᱹᱠᱩ ᱜᱚᱡ ᱫᱚᱠᱩ ᱪᱟᱞᱟᱜ ᱜᱮᱭᱟ ᱟᱯᱮ ᱥᱮᱫ ᱫᱚ ᱚᱝᱠᱟ ᱥᱩᱨ ᱠᱚᱨᱮ ᱚᱝᱠᱟ ᱜᱟᱰᱟᱼᱢᱩᱰᱩ ᱠᱚ ᱵᱟᱹᱱᱩᱜ ᱠᱟᱫᱟ
ᱦᱳᱭ ᱟᱞᱮ ᱥᱮᱫ ᱫᱚᱢᱮ ᱜᱮ ᱦᱟᱹᱠᱩ ᱜᱚᱡ ᱠᱩ ᱪᱟᱞᱟᱜᱼᱟ ᱱᱮᱛᱟᱨ ᱫᱤᱱ ᱫᱚ ᱚᱱᱟ ᱫᱚ ᱵᱟᱹᱨᱥᱟᱹ ᱵᱟᱹᱨᱥᱟᱹ ᱫᱤᱱ ᱫᱚ ᱢᱟᱱᱮ ᱚᱱᱮ ᱫᱚ ᱚᱱᱮ ᱡᱩᱫᱤ ᱫᱟᱜ ᱞᱮᱠᱷᱟᱡ ᱫᱚ ᱦᱟᱹᱠᱩ ᱫᱚ ᱨᱟᱪᱟ ᱛᱮᱦᱚᱸ ᱠᱩ ᱨᱟᱠᱟᱵᱚᱜᱼᱟ ᱢᱟᱱᱮ ᱨᱟᱪᱟ ᱫᱚ ᱪᱮᱫ ᱞᱮᱠᱟᱧ ᱞᱟᱹᱭᱟ ᱢᱟᱱᱮ ᱰᱟᱦᱟᱨ ᱠᱚᱨᱮ
ᱠᱩᱞᱦᱤ ᱠᱚᱨᱮ ᱠᱩ ᱨᱟᱠᱟᱵᱚᱜᱼᱟ ᱯᱩᱠᱷᱨᱤ ᱨᱮᱱ ᱦᱟᱹᱠᱩ ᱠᱩ
ᱦᱩᱸᱻ
ᱵᱟᱲᱜᱮ ᱠᱚᱨᱮ ᱟᱨ ᱵᱟᱝᱠᱷᱟᱡ ᱫᱚ ᱚᱱᱟ ᱵᱟᱹᱭᱦᱟᱹᱲ ᱥᱮᱡ ᱤᱭᱟᱹ ᱡᱚᱞᱟ ᱠᱚ ᱪᱟᱞᱟᱜ ᱜᱮᱭᱟ ᱦᱟᱹᱠᱩ ᱫᱚ ᱟᱞᱮ ᱥᱮᱫ ᱫᱚ
ᱩᱸ ᱛᱟᱦᱮᱸ ᱟᱯᱮ ᱥᱮᱫ ᱫᱚ ᱚᱝᱠᱟ ᱛᱮᱫᱚ ᱫᱚᱢᱮ ᱦᱟᱹᱠᱩ ᱠᱚ ᱢᱮᱱᱟᱜ ᱟᱠᱟᱫ
ᱦᱳᱭ ᱦᱳᱭ ᱦᱳᱭ ᱦᱟᱹᱠᱩ ᱫᱚ ᱟᱫᱚ ᱦᱟᱹᱠᱩ ᱜᱚᱡ ᱫᱚ ᱦᱟᱹᱠᱩ ᱫᱚ ᱢᱮᱱᱟᱜ ᱠᱚ ᱜᱮᱭᱟ᱾ ᱟᱫᱚ ᱢᱤᱫᱴᱮᱡ ᱨᱟᱹᱥᱠᱟᱹ ᱨᱟᱹᱥᱠᱟᱹ ᱨᱟᱹᱥᱠᱟᱹ ᱠᱚ ᱪᱟᱞᱟᱜᱼᱟ ᱡᱚᱛᱚ ᱦᱚᱲ ᱜᱟᱛᱮ ᱜᱟᱛᱮ ᱦᱟᱹᱠᱩ ᱜᱚᱡ
ᱦᱩᱸ ᱦᱳᱭ ᱦᱳᱭ ᱟᱯᱮ ᱥᱩᱨ ᱠᱚᱨᱮ ᱫᱚ ᱚᱝᱠᱟ ᱮᱸ ᱚᱝᱠᱟ ᱱᱟᱹᱭ ᱠᱚ ᱢᱮᱱᱟᱜ ᱠᱟᱫᱟ ᱥᱮ ᱚᱝᱠᱟ ᱤᱭᱟᱹ ᱠᱚ ᱚᱝᱠᱟ ᱦᱩᱰᱤᱧ ᱢᱮᱪᱷᱟ ᱟᱠᱟ
ᱦᱮᱸ ᱱᱟᱹᱭ ᱫᱚ ᱵᱟᱹᱱᱩᱜᱼᱟ ᱱᱟᱹᱭ ᱫᱚ ᱥᱟᱺᱜᱤᱧ ᱧᱚᱜ ᱜᱮᱭᱟ ᱟᱞᱮ ᱚᱸᱰᱮ ᱠᱷᱚᱱᱟᱜ ᱫᱚ ᱟᱫᱚ ᱰᱟᱸᱴ ᱠᱚ ᱞᱟᱹᱭ ᱜᱮᱭᱟ ᱥᱮ ᱰᱟᱸᱴ ᱵᱮᱢ ᱵᱩᱡᱷᱟᱹᱣ ᱜᱮᱭᱟ ᱛᱚ
ᱩᱸ ᱵᱟᱝ
ᱰᱟᱸᱴ ᱫᱚ ᱢᱟᱱᱮ ᱱᱟᱞᱟ ᱞᱮᱠᱟ ᱠᱩ ᱛᱮᱭᱟᱨ ᱠᱟᱜᱼᱟ ᱞᱟᱹᱴᱩ ᱧᱚᱜ ᱟᱫᱚ ᱚᱱᱟ ᱪᱟᱞᱟᱣ ᱠᱟ ᱱᱟᱹᱭ ᱨᱮ ᱪᱟᱞᱟᱣ ᱠᱟᱛᱮ ᱢᱮᱥᱟ ᱠᱚᱜᱼᱟ ᱟᱫᱚ ᱚᱱᱟᱜᱮ ᱰᱟᱸᱴ ᱠᱚ ᱢᱮᱛᱟᱜᱼᱟ ᱟᱞᱮ ᱥᱮᱫ ᱫᱚ ᱟᱫᱚ ᱚᱱᱟ ᱰᱟᱱᱴ ᱠᱚᱨᱮ ᱫᱚ ᱦᱟᱹᱠᱩ ᱠᱚ ᱧᱟᱢᱚᱜ ᱜᱮᱭᱟ ᱟᱫᱚ ᱱᱮᱛᱟᱨ ᱫᱚ ᱰᱟᱱᱴ ᱨᱮᱫᱚ ᱫᱟᱜ ᱫᱚ ᱫᱚᱢᱮ ᱵᱟᱹᱲᱛᱤ ᱟᱠᱟᱱᱟ᱾ ᱥᱮ ᱱᱮᱛᱟᱨ ᱫᱚ ᱚᱱᱟ ᱰᱟᱸᱴ ᱠᱚᱨᱮ ᱫᱚ ᱵᱟᱝ ᱜᱚᱡ ᱠᱚᱛᱮ ᱚᱱᱟ ᱡᱚᱞᱟ ᱠᱚᱨᱮ ᱠᱚ ᱜᱚᱡ ᱵᱟᱲᱟ ᱠᱚᱜᱮᱭᱟ ᱠᱚ᱾
ᱦᱮᱸ ᱟᱨ ᱱᱮᱛᱟᱨ ᱫᱚ ᱱᱚᱝᱠᱟ ᱡᱟᱹᱯᱩᱫ ᱫᱤᱱ ᱠᱟᱱᱟ ᱥᱮ ᱡᱚᱞᱟ ᱠᱚᱨᱮ ᱦᱚᱸ ᱢᱟᱱᱮ ᱨᱟᱠᱟᱵ ᱦᱤᱡᱩᱜ ᱟᱠᱚ ᱧᱟᱢᱚᱜ ᱜᱮᱭᱟ ᱠᱚ ᱫᱚᱢᱮ ᱚᱱᱠᱟ᱾ ᱵᱟᱹᱫᱽ ᱡᱚᱠᱷᱚᱱᱮᱢ ᱥᱤ ᱞᱚᱥᱚᱫᱟᱢ ᱩᱱ ᱥᱚᱢᱚᱭ ᱦᱚᱸ ᱦᱟᱹᱠᱩ ᱠᱚ, ᱠᱚ ᱧᱟᱢᱚᱜ ᱜᱮᱭᱟ ᱫᱚᱢᱮ ᱨᱟᱹᱥᱠᱟᱹ ᱜᱮ ᱵᱩᱡᱷᱟᱹᱣ ᱜᱮᱭᱟ᱾
ᱵᱟᱠᱟᱱᱡ ᱫᱚ ᱠᱷᱟᱱᱡ ᱫᱚ ᱠᱷᱟᱱᱡ ᱫᱚ ᱱᱮᱛᱟᱨ ᱢᱟᱟᱨ ᱴᱮᱠᱟᱨ ᱛᱮᱠᱚ ᱥᱤᱭᱮᱫ ᱠᱟᱱ ᱛᱚ ᱴᱮᱠᱴᱟᱨ ᱛᱮᱤᱭ ᱴᱮᱠᱴᱟᱨ ᱯᱤᱪᱷᱩ ᱯᱤᱪᱷᱟᱹ ᱯᱤᱪᱷᱟᱹ ᱛᱟᱲᱟᱢ ᱤᱫᱤ ᱞᱮᱠᱷᱟᱡ ᱢᱟ ᱫᱚᱢ.. ᱫᱚᱢᱮ ᱦᱟᱹᱠᱩ ᱟᱫᱚ ᱱᱮᱛᱟᱨ ᱠᱚ ᱞᱚᱥᱚᱫ ᱫᱷᱩᱨᱟᱹᱣ ᱟᱠᱟᱱᱟ ᱛᱚ ᱟᱫᱚ ᱱᱮᱛᱟᱨ ᱵᱟᱹᱭᱦᱟᱹᱲ ᱠᱚᱨᱮ ᱫᱚ ᱯᱨᱚᱛᱛᱮᱠᱴᱤ ᱴᱨᱟᱠᱴᱟᱨ ᱯᱤᱷ ᱟᱫᱚ ᱠᱚ ᱢᱮᱱᱟ ᱦᱚᱲ ᱫᱚ ᱫᱚᱢᱮ ᱠᱩ ᱯᱟᱸᱡᱟ ᱵᱟᱲᱟ ᱠᱟᱜᱼᱟ ᱦᱟᱹᱠᱩ ᱠᱷᱟᱹᱛᱤᱨ
ᱮᱸ ᱦᱮᱸ ᱦᱮᱸ ᱜᱤᱫᱽᱨᱟᱹ ᱯᱤᱫᱽᱨᱟᱹ ᱚᱱᱮ ᱡᱚᱛᱚ ᱦᱚᱲ ᱠᱚ ᱪᱟᱞᱟᱜᱼᱟ ᱨᱟᱹᱥᱠᱟᱹ ᱜᱮ ᱵᱩᱡᱷᱟᱹᱜ ᱜᱮᱭᱟ᱾
ᱦᱮᱸ ᱜᱤᱫᱽᱨᱟᱹ ᱠᱚ ᱞᱟᱹᱴᱩ ᱠᱚ ᱡᱚᱛᱚ ᱜᱮᱠᱚ ᱪᱟᱞᱟᱜᱼᱟ᱾
ᱞᱟᱹᱴᱩᱠᱚ ᱦᱮᱸ
ᱦᱚᱭ ᱤᱧ ᱦᱚᱧ ᱪᱟᱞᱟᱣ ᱟᱠᱟᱱᱟ ᱦᱚᱲᱟᱜ ᱫᱚ ᱪᱮᱫ ᱤᱧ ᱞᱟᱹᱭᱟ᱾
ᱦᱮᱸ ᱦᱮᱸ ᱱᱠᱟ ᱪᱟᱞᱟᱣ ᱵᱟᱲᱟ ᱦᱮᱸ ᱪᱟᱞᱟᱣ ᱵᱟᱲᱟ ᱦᱩᱭ ᱟᱠᱟᱱ ᱜᱮᱭᱟ ᱪᱮᱫᱟᱜ ᱵᱟᱝ ᱛᱤᱱᱟᱹᱜ ᱨᱟᱹᱥᱠᱟᱹ ᱵᱩᱡᱷᱟᱹᱜᱼᱟ᱾
ᱦᱮᱸ ᱦᱮᱸ ᱦᱮᱸ ᱢᱟᱱᱮ ᱥᱚᱸᱜᱮ ᱥᱚᱸᱜᱮ ᱪᱟᱞᱟᱜ ᱦᱚᱸ ᱨᱟᱹᱥᱠᱟᱹ ᱜᱮ ᱵᱩᱡᱷᱟᱹᱼᱟ ᱥᱮ ᱦᱟᱹᱠᱩ ᱜᱚᱡ ᱦᱚᱸ᱾
ᱦᱮᱸ ᱦᱮᱸ
ᱟᱯᱮ ᱥᱮᱫ ᱛᱟᱦᱚᱞᱮ ᱱᱤᱛᱚᱜ ᱫᱚ ᱢᱟᱱᱮ ᱪᱮᱫ ᱠᱚ ᱪᱟᱥ ᱜᱮᱛᱮ ᱱᱤᱛᱚᱜ ᱫᱚ?
ᱱᱤᱛᱳᱜ ᱫᱚ ᱦᱟᱸᱜ ᱚᱱᱠᱟ ᱫᱚ ᱱᱤᱛᱳ ᱫᱚ ᱦᱩᱲᱩ ᱪᱷᱟᱲᱟ ᱠᱟᱛᱮᱜ ᱫᱚ ᱚᱱᱠᱟ ᱫᱚ ᱦᱟᱸᱜ ᱵᱟᱠᱚ ᱪᱟᱥ-ᱟ ᱥᱩᱫ ᱥᱚᱵᱤ ᱠᱚᱜᱮ ᱟᱫᱚ ᱚᱲᱟᱜ ᱨᱮ ᱡᱚᱢ ᱵᱟᱲᱟ ᱞᱟᱹᱜᱤᱫ ᱠᱚ ᱪᱟᱥ ᱵᱟ ᱡᱚᱝᱟ ᱰᱟᱲᱜᱮ ᱠᱚᱨᱮ᱾ ᱟᱫᱚ ᱱᱤᱛᱚᱜ ᱫᱚ ᱚᱱᱠᱟ ᱵᱟᱹᱫᱽ ᱠᱚᱨᱮ ᱫᱚ ᱚᱱᱠᱟ ᱠᱚ ᱪᱟᱹᱟᱥ ᱜᱮᱭᱟ᱾ ᱛᱯᱚᱨᱮ ᱡᱚᱢ ᱵᱟᱲᱟ ᱞᱟᱹᱜᱤᱫ ᱟᱯᱮ ᱥᱮᱫ ᱫᱚ ᱱᱮᱛᱟᱨ ᱫᱚ ᱥᱚᱵᱽᱡᱤ ᱠᱚ ᱵᱟᱠᱚ ᱪᱟᱥ ᱜᱮᱭᱟ?
ᱱᱮᱛᱟᱨ ᱫᱚ ᱦᱮᱸ ᱱᱮᱛᱟᱨ ᱫᱚ ᱵᱟᱠᱚ ᱪᱟᱥ ᱜᱮᱭᱟ ᱚᱱᱠᱟ ᱫᱚ ᱟᱫᱚ ᱚᱱᱟ ᱨᱮᱭᱟᱲ ᱫᱤᱱ ᱵᱚᱞᱚ ᱞᱮᱱᱠᱷᱟᱱ ᱛᱚᱠᱷᱚᱱᱟᱜ ᱠᱚ ᱪᱟᱥ ᱜᱮᱭᱟ ᱥᱚᱵᱡᱤ ᱠᱚᱫᱚ ᱟᱫᱚ ᱱᱮᱛᱟᱨ ᱫᱚ ᱪᱟᱥ ᱫᱚ ᱮᱠᱟᱞᱜᱮ ᱵᱟᱠᱚ ᱪᱟᱥᱟ ᱢᱤᱫᱵᱟᱨ ᱦᱚᱲ ᱜᱮᱠᱚ ᱪᱟᱥ ᱜᱮᱭᱟ ᱢᱟᱱᱮ ᱚᱲᱟᱜ ᱨᱮ ᱡᱚᱢ ᱞᱮᱠᱟ ᱠᱷᱟᱹᱞᱤ᱾ ᱵᱟᱠᱷᱟᱡ ᱫᱚ ᱵᱟᱠᱚ ᱪᱟᱥ ᱜᱮᱭᱟ ᱟᱫᱚ ᱨᱮᱭᱟᱲ ᱫᱤᱱ ᱦᱮᱡ ᱞᱮᱱᱠᱷᱟ ᱫᱚ ᱵᱟᱹᱲᱛᱤ ᱫᱚᱠᱚ ᱪᱟᱥ ᱜᱮᱭᱟ᱾ ᱵᱟᱦᱟ ᱠᱚᱵᱤ, ᱵᱟᱫᱟ ᱠᱚᱵᱤ, ᱵᱮᱸᱜᱟᱲ ᱠᱚ ᱚᱱᱟ ᱪᱮᱫ ᱪᱮᱫ ᱠᱚᱪᱚᱝ ᱠᱚᱦᱚᱸ ᱱᱟᱜ ᱪᱟᱥ ᱜᱮᱭᱟ ᱦᱟᱸᱜ ᱟᱫᱚ ᱤᱱᱟᱹᱜ ᱫᱚ ᱵ ᱵᱧ ᱵᱟᱹᱧ ᱞᱟᱹᱭ ᱫᱟᱲᱮᱭᱟᱜᱼᱟ ᱤᱧᱦ ᱦᱚᱸ᱾
ᱪᱟᱥ ᱫᱚ ᱫᱚᱨᱠᱟᱨ ᱠᱟᱱ ᱜᱮᱭᱟ ᱪᱮᱫᱟᱜ ᱥᱮ ᱚᱱᱟ ᱵᱟᱡᱟᱨ ᱠᱚᱨᱮ ᱦᱚᱸ ᱚᱱᱠᱟ ᱩᱛᱩ ᱠᱚᱨᱮᱱᱟᱜ ᱫᱟᱢ ᱜᱚᱱᱚᱝ ᱠᱚᱦᱚᱸ ᱟᱹᱰᱤ ᱵᱟᱹᱲᱛᱤ ᱜᱮᱭᱟ ᱛᱚ ᱟᱫᱚ ᱚᱲᱟᱜ ᱨᱮ ᱚᱲᱟᱜ ᱡᱚᱢ ᱞᱟᱹᱜᱤᱫ ᱵᱚᱱ ᱪᱟᱥ ᱡᱚᱝᱠᱷᱟᱱ ᱫᱚ ᱵᱷᱟᱜᱮᱭᱟ ᱩᱱᱟᱹᱜ ᱴᱟᱠᱟ ᱯᱚᱭᱥᱟ ᱠᱚ ᱩᱱᱟᱹᱜ ᱵᱟᱝ ᱠᱷᱚᱨᱚᱪᱚᱜ ᱛᱟᱵᱚᱱᱟ᱾
ᱦᱮᱸ ᱦᱮᱸ ᱢᱟᱱᱮ ᱟᱵᱚᱣᱟᱜ ᱜᱮ ᱵᱷᱟᱜᱮᱭᱟ ᱥᱮ ᱡᱩᱫᱤ
ᱛᱤᱠᱤ ᱟᱵᱚᱣᱟᱜ ᱵᱷᱟᱹᱜᱮᱤᱭᱟ᱾
ᱡᱮ ᱴᱟᱠᱟ ᱯᱚᱭᱥᱟ ᱠᱚ ᱵᱟᱧᱪᱟᱜᱼᱟ ᱱᱟᱥᱮᱭᱟᱜ᱾ ᱢᱟᱱᱮ ᱢᱤᱫ ᱵᱟᱨ ᱴᱟᱠᱟ ᱢᱤᱫ ᱵᱟᱨ ᱴᱟᱠᱟ ᱵᱟᱧᱪᱟᱣ ᱦᱚᱸ ᱢᱟᱱᱮ ᱵᱚᱦᱩᱛ ᱴᱟᱠᱟ ᱵᱟᱧᱪᱟᱣ᱾
ᱩᱱᱟᱹ ᱴᱟᱠᱟ ᱵᱟᱧᱪᱟ ᱦᱮᱸ
ᱨᱮᱸᱜᱮᱡ ᱦᱚᱲ ᱞᱟᱹᱜᱤᱫ ᱫᱚ
ᱨᱮᱸᱜᱮᱡ ᱦᱚᱲ ᱞᱟᱹᱜᱤᱫ ᱫᱚ ᱚᱠᱟᱨᱮ ᱴᱟᱠᱟ ᱠᱟᱹᱣᱰᱤ ᱠᱚ ᱚᱠᱟᱨᱮᱵᱚᱱ ᱧᱟᱢᱟ᱾ ᱡᱮᱦᱮᱛᱩ ᱚᱲᱟᱜ ᱨᱮ ᱡᱚᱠᱷᱚᱱ ᱪᱟᱥ ᱠᱟᱛᱮ ᱡᱚᱢ ᱜᱟᱱᱚᱜ ᱠᱟᱱᱟ ᱟᱫᱚ ᱪᱮᱫᱟᱜ ᱵᱚᱱ ᱩᱱᱟᱹᱜ ᱵᱚᱱ ᱠᱚᱨᱟᱣᱟ
ᱪᱮᱫᱟᱜ ᱵᱚᱱ ᱯᱚᱭᱥᱟ ᱵᱚᱱ ᱠᱷᱚᱨᱪᱟ ᱪᱟᱞᱟᱜᱼᱟ ᱵᱮᱠᱟᱨ, ᱵᱮᱠᱟᱨ᱾
ᱦᱮᱸ ᱦᱮᱸ ᱟᱨ ᱴᱟᱠᱟ ᱯᱚᱭᱥᱟ ᱫᱚ ᱢᱟᱱᱮ ᱡᱚᱛᱷᱟᱛ ᱡᱟᱭᱜᱟ ᱨᱮ ᱞᱟᱜᱟᱣ ᱞᱮᱠᱷᱟᱱ ᱵᱷᱟᱹᱜᱤᱭᱟ ᱦᱮᱸ
ᱦᱳᱭ ᱦᱳᱭ ᱛᱟᱦᱚᱞᱮ ᱟᱢᱫᱚ ᱪᱮᱫ ᱠᱚᱢ ᱪᱤᱠᱟᱹ ᱵᱟᱲᱟᱭᱛ
ᱪᱮᱫ ᱦᱚᱸ ᱚᱱᱠᱟ ᱫᱚ ᱱᱤᱛᱚᱜ ᱫᱚ ᱪᱤᱠᱟᱹ ᱵᱟᱲᱟᱭᱮᱫ ᱵᱟᱝ ᱚᱱᱠᱟ ᱯᱟᱲᱦᱟᱣ ᱵᱟᱲᱟ ᱦᱩᱭᱩᱜ ᱜᱮᱭᱟ
ᱚ ᱵᱟᱝ ᱵᱷᱟᱹᱜᱤ ᱠᱟᱫᱟ ᱯᱟᱲᱦᱟᱣ ᱞᱟᱹᱠᱛᱤ ᱠᱟᱱ ᱜᱮᱭᱟ ᱱᱮᱛᱟᱨ ᱫᱚ
ᱦᱮᱸ ᱯᱟᱲᱦᱟᱣ ᱞᱟᱹᱠᱛᱤ ᱠᱟᱱ ᱜᱮᱭᱟ ᱵᱟᱵᱚᱱ ᱥᱮᱪᱮᱫ ᱞᱮᱱᱠᱷᱟᱱ
ᱦᱸ ᱧᱮᱞᱚᱜ ᱠᱟᱱᱟ ᱥᱮ ᱜᱚᱴᱟ ᱜᱮ ᱯᱨᱳᱜᱨᱟᱢ ᱠᱚ ᱪᱮᱫ ᱠᱚ ᱦᱩᱭᱩᱜ ᱠᱟᱱᱟ ᱚᱱᱟ ᱠᱚᱫᱚ ᱱᱚᱜᱼᱚᱭ ᱯᱟᱨᱚᱢᱮᱱ ᱦᱩᱞ ᱢᱟᱦᱟ ᱫᱤᱱ ᱨᱮᱦᱚᱸ ᱢᱟᱱᱮ ᱫᱚᱢᱮ ᱯᱨᱳᱜᱨᱟᱢ ᱠᱚᱠᱚ ᱫᱚᱦᱚ ᱵᱟᱲᱟ ᱞᱮᱫᱟ ᱚᱱᱩᱥᱴᱷᱟᱱ ᱠᱚ ᱚᱱᱟ ᱠᱚᱫᱚ ᱚᱱᱟ ᱠᱚ ᱵᱮᱯᱟᱨ ᱛᱮᱫᱚ ᱦᱮᱸ ᱚᱱᱟ ᱠᱚ ᱵᱮᱯᱟᱨ ᱛᱮᱫᱚ ᱟᱢ ᱪᱮᱫ ᱮᱢ ᱞᱟᱹᱭ ᱦᱚᱪᱚᱢ ᱢᱮᱱᱟ ᱪᱮᱫ ᱵᱮ ᱮᱢ ᱞᱟᱹᱭ ᱦᱚᱪᱚ ᱢᱮᱱᱟ
ᱤᱧ ᱫᱚ ᱱᱤᱭᱟᱹᱜᱤᱧ ᱢᱮᱱᱟ ᱡᱮ ᱚᱱᱟ ᱫᱚ ᱢᱤᱫᱴᱟᱝ ᱟᱵᱚᱣᱟᱜ ᱫᱩᱠ ᱨᱮᱱᱟᱜ ᱫᱤᱱ ᱠᱟᱱᱟ ᱨᱟᱹᱥᱠᱟᱹ ᱨᱮᱱᱟᱜ ᱫᱤᱱ ᱦᱚᱸ ᱠᱟᱱᱟ ᱪᱮᱫᱟᱜ ᱥᱮ ᱢᱟᱱᱮ ᱟᱵᱚᱣᱟᱜ ᱱᱚᱣᱟ ᱟᱵᱚ ᱵᱷᱟᱨᱚᱛ ᱫᱤᱥᱚᱢ ᱱᱚᱣᱟ ᱯᱷᱩᱨᱜᱟᱹᱞ ᱞᱟᱹᱜᱤᱫ ᱛᱮ ᱡᱟᱦᱟᱸ ᱥᱤᱫᱩ ᱠᱟᱹᱱᱦᱩ ᱠᱤᱱ ᱞᱟᱹᱲᱦᱟᱹᱭ ᱞᱮᱫᱟᱭ ᱠᱤᱱ ᱢᱟᱱᱮ ᱫᱤᱥᱚᱢ ᱯᱷᱩᱨᱜᱟᱹᱞ ᱞᱟᱹᱜᱤᱫ ᱡᱤᱣᱤ ᱠᱤᱱ ᱟᱰᱟᱭ ᱞᱮᱫᱼᱟ ᱱᱚᱣᱟ ᱫᱚ ᱫᱩᱠ ᱨᱮᱱᱟᱜ ᱠᱟᱛᱷᱟ ᱦᱚᱸ ᱠᱟᱱᱟ ᱨᱟᱹᱥᱠᱟᱹ ᱨᱮᱱᱟᱜ ᱠᱟᱛᱷᱟ ᱠᱟᱱᱟ ᱟᱫᱚ ᱱᱚᱣᱟᱨᱮ ᱱᱚᱣᱟᱨᱮ ᱡᱩᱫᱤ ᱟᱵᱚ ᱯᱨᱳᱜᱨᱟᱢ ᱵᱚᱱ ᱥᱟᱯᱲᱟᱣᱟ ᱚᱱᱟ ᱫᱚ ᱵᱷᱟᱜᱤ ᱫᱚ ᱵᱟᱝ ᱠᱟᱱᱟ ᱥᱮ ᱟᱵᱚ ᱫᱚ ᱵᱚᱱ ᱱᱩᱠᱤᱱ ᱡᱮᱢᱚᱱ ᱟᱵᱚ ᱛᱟᱞᱟᱨᱮ ᱡᱣ ᱵᱚᱱ ᱫᱚᱦᱚ ᱠᱤᱱᱟ ᱚᱱᱠᱟ ᱵᱚᱱ ᱢᱟᱱᱟᱣ ᱵᱟᱛᱟᱣᱟ ᱚᱱᱠᱟ ᱵᱚᱱᱭᱦᱟᱹᱨᱟ ᱡᱟᱛᱮ ᱟᱵᱚ ᱦᱚᱸ ᱟᱜᱟᱢ ᱫᱤᱱ ᱨᱮ ᱱᱚᱝᱠᱟ ᱟᱹᱤᱱ ᱞᱮᱠᱟ ᱫᱤᱥᱚᱢ ᱯᱷᱩᱨᱜᱟᱹᱞ ᱠᱟᱹᱢᱤ ᱨᱮᱵᱚᱱ ᱞᱟᱦᱟ ᱤᱫᱤ ᱫᱟᱲᱮᱭᱟᱜ ᱢᱟ ᱚᱱᱟᱱᱟᱜᱤᱧ ᱞᱟᱹᱭᱟ
ᱮᱠᱫᱚᱢ ᱮᱠᱫᱚᱢ ᱵᱟ ᱱᱤᱝᱠᱟᱹ ᱫᱚ ᱡᱚᱛᱚ ᱦᱚᱲ ᱱᱤᱝᱠᱟᱹ ᱜᱩᱱᱟᱹᱱ ᱪᱤᱱᱛᱟᱹ ᱫᱚ ᱡᱚᱛᱚ ᱦᱚᱲ ᱜᱮ ᱫᱚᱦᱚ ᱫᱚᱨᱠᱟᱨ ᱟᱹᱰᱤ ᱱᱟᱯᱟᱭ ᱜᱮ ᱟ. ᱵᱤ ᱟᱹᱰᱤ ᱱᱟᱯᱟᱭ ᱜᱮᱵᱮᱱ ᱞᱟᱹᱭ ᱠᱮᱫᱟ ᱵᱟᱝ ᱵᱷᱟᱹᱜᱤ ᱜᱮᱵᱱ ᱩᱭᱦᱟᱹᱨ ᱠᱟᱜᱼᱟ
ᱦᱩᱸ ᱦᱩᱸ ᱦᱩᱸ ᱟᱫᱚ ᱱᱚᱝᱠᱟ ᱡᱩᱚᱫᱤ ᱱᱚᱝᱠᱟ ᱡᱩᱚᱫᱤ ᱚᱱᱠᱟ ᱯᱨᱳᱜᱨᱟᱢ ᱠᱚ ᱫᱚᱦᱚ ᱠᱟᱛᱮ ᱦᱟᱺᱰᱤ ᱯᱟᱹᱨᱟᱹᱣᱨᱟᱹ ᱧᱩ ᱠᱟᱛᱮ ᱾ ᱵ ᱱᱚᱝᱠᱟ ᱚᱱ ᱛᱟᱯᱟᱢ ᱠᱷᱟᱹᱯᱟᱹᱨᱤ ᱮᱱᱮᱡ ᱵᱟᱲᱟᱭᱟᱵᱚᱱ ᱛᱟᱦᱮᱸᱫ ᱚᱱᱠᱟ ᱛᱮᱫᱚ ᱾ ᱟᱵᱚ ᱫᱚ ᱪᱤᱠᱟᱹᱛᱮᱵᱚᱱ ᱡᱩᱢᱤᱫᱚᱜᱼᱟ ᱪᱤᱠᱟᱹᱛᱮᱵᱚᱱ ᱞᱟᱦᱟ ᱫᱟᱲᱮᱭᱟᱜᱼᱟ ᱟᱵᱚ ᱥᱟᱱᱛᱟᱲ ᱫᱚ ᱾ ᱫᱤᱱ ᱜᱮᱛᱚ ᱛᱟᱭᱚᱢ ᱨᱮᱜᱮ ᱵᱚᱱ ᱛᱟᱦᱮᱱᱟ ᱾
ᱮᱠᱫᱚᱢ ᱮᱠᱫᱚᱢ ᱮᱠᱫᱚᱢ ᱟᱫᱚ ᱚᱱᱟ ᱠᱚᱫᱚ ᱢᱟᱱᱮ ᱾ ᱢᱟᱱᱮ ᱡᱚᱛᱚ ᱦᱚᱲᱟᱜ ᱜᱩᱱᱟᱹᱢ ᱪᱤᱱᱛᱟᱹ ᱫᱚ ᱡᱚᱛᱚ ᱨᱚᱠᱚᱢ ᱫᱚ ᱵᱟᱝ ᱢᱤᱫ ᱜᱮᱭᱟ ᱥᱮ ᱠᱤᱪᱷᱩ ᱠᱤᱪᱷᱩ ᱦᱚᱲ ᱠᱚ ᱞᱟᱹᱭᱟ ᱪᱤᱠᱟᱹᱭ ᱨᱮᱱᱟᱜ ᱫᱚ ᱾ ᱢᱟᱱᱮ ᱪᱤᱠᱟᱹᱭᱱᱟ ᱫᱚ ᱵᱟᱝ ᱪᱤᱠᱟᱹᱭᱱᱟ ᱟᱵᱚ ᱟᱵᱚ ᱞᱟᱹᱜᱤᱫ ᱡᱟᱦᱟᱸᱭ ᱢᱟᱭᱟᱢ ᱠᱚᱠᱚ ᱞᱤᱜᱤ ᱟᱠᱟᱫ ᱛᱟᱵᱚᱱᱟ ᱾ ᱩᱱᱠᱩ ᱥᱚᱱᱢᱟᱱ ᱛᱮ ᱟᱵᱚ ᱢᱟᱱᱮ ᱢᱤᱫᱴᱮᱱ ᱵᱟᱨᱭᱟ ᱵᱚᱠᱛᱚᱵᱵᱚ ᱵᱚᱱ ᱫᱚᱦᱚ ᱫᱟᱲᱮᱭᱟᱜᱼᱟ ᱾ ᱢᱟᱱᱮ ᱩᱱᱠᱤᱱᱟᱜ ᱠᱟᱹᱦᱱᱤ ᱵᱚᱱ ᱞᱟᱹᱭ ᱥᱚᱫᱚᱨ ᱫᱟᱲᱮᱭᱟᱜᱼᱟ ᱡᱚᱛᱚ ᱦᱚᱲ ᱴᱮᱱ ᱠᱷᱚ ᱵᱟ ᱱᱤᱭᱟᱹ ᱠᱟᱹᱦᱱᱤ ᱟᱸᱡᱚᱢ ᱠᱟᱛᱮ ᱡᱚᱛᱚ ᱦᱚᱲᱟᱜ ᱾ ᱢᱟᱱᱮ ᱡᱚᱛᱚ ᱦᱚᱲ ᱠᱚ ᱵᱩᱡᱷᱟᱹᱣ ᱢᱟ ᱱᱩᱠᱤᱱ ᱚᱠᱚᱭ ᱠᱟᱱᱟ ᱠᱤᱱ ᱵᱟᱝ ᱠᱟᱱᱟ ᱠᱤᱱ ᱚᱱᱟ ᱠᱚ ᱞᱟᱹᱭᱫᱟ ᱴᱷᱤᱠ ᱜᱮᱭᱟ ᱟᱫᱚ ᱚᱱᱮ ᱢᱤᱫᱴ ᱮᱱᱮᱡ ᱢᱟᱱᱮ ᱯᱨᱳᱜᱨᱟᱢ ᱞᱮᱠᱟ ᱢᱤᱫᱴᱮᱱ ᱫᱚᱦᱚ ᱠᱮᱫᱟᱢ ᱾ ᱝᱠᱟ ᱫᱚ ᱟᱹᱞᱤᱧ ᱦᱚᱸ ᱚᱱᱟ ᱠᱚᱫᱚ ᱵᱟᱹᱞᱤᱧ
ᱟᱨ ᱠᱩᱥᱤ ᱪᱟᱞᱟᱜ ᱠᱷ ᱫᱚ ᱵᱟᱝ ᱱᱚᱝᱠᱟ ᱫᱚ ᱩᱪᱤᱛ ᱾ ᱛᱚ ᱵᱟᱝ ᱠᱟᱱᱟ ᱚᱱᱟ ᱫᱚ ᱡᱷᱚᱛᱚ ᱦᱚᱲ ᱨᱮᱜᱮ ᱵᱩᱡᱷᱟᱹᱣ ᱫᱚᱨᱠᱟᱨ ᱛᱟᱵᱚᱱ ᱾
ᱦᱳᱭ ᱦᱳᱭ ᱦᱳᱭ ᱮᱠᱫᱚᱢ ᱮᱠᱫᱚᱢ ᱾
ᱡᱮᱦᱮᱛᱩᱢ ᱥᱟᱱᱛᱟᱲ ᱠᱟᱱᱟᱢ ᱾
ᱦᱸ ᱥᱟᱱᱛᱟᱲ ᱠᱟᱱᱟ ᱟᱢᱟᱜ ᱟᱢᱟᱜ ᱟᱹᱱ ᱟᱹᱲᱤ ᱫᱚ ᱟᱹᱱ ᱟᱹᱲᱤ ᱠᱚᱫᱚ ᱟᱢᱜᱮᱢ ᱧᱮᱞ ᱛᱟᱢᱟ ᱾ ᱮᱴᱟᱜ ᱦᱚᱲ ᱫᱚ ᱦᱮᱡ ᱠᱟᱛᱮ ᱫᱚ ᱵᱟᱭ ᱧᱮᱞ ᱛᱟᱢᱟ ᱦᱸ ᱾ ᱦᱮᱸ ᱱᱤᱡᱮᱨᱟᱜ ᱫᱩᱠ ᱫᱚ ᱱᱤᱡᱮ ᱜᱮ ᱧᱮᱞᱚᱜ ᱟ ᱥᱮ ᱦᱚᱲ ᱫᱚ ᱦᱮᱡ ᱠᱟᱛᱮᱛ ᱫᱚ ᱵᱟᱹᱧ ᱧᱟᱞᱚᱜᱼᱟ ᱾
ᱦ ᱠᱟᱛᱮ ᱦᱚᱲ ᱫᱚ ᱦᱮᱡ ᱠᱟᱛᱮᱜ ᱫᱚ ᱵᱟᱭ ᱧᱮᱞ ᱛᱟᱢᱟ ᱱᱤᱡᱮ ᱛᱮᱜᱮ ᱵᱩᱡᱷᱟᱹᱣ ᱦᱩᱭᱩᱜᱜᱼᱟ ᱱᱤᱡᱮ ᱾ ᱱ ᱛᱮᱜᱮ ᱪᱮᱫ ᱞᱮᱠᱟᱛᱮ ᱢᱮ ᱵᱷᱟᱜᱤ ᱦᱩᱭᱩᱜᱼᱟ ᱚᱱᱟ ᱫᱚ ᱱᱤᱡᱮ ᱛᱮᱜᱮ ᱪᱤᱱᱛᱟᱹ ᱫᱷᱟᱨᱟ ᱵᱮᱱᱟᱣ ᱦᱩᱭᱩᱜᱭᱼᱟ ᱾
ᱮᱠᱫᱚᱢ ᱮᱠᱫᱚᱢ ᱮᱠᱚᱢ ᱚ ᱟᱹᱰᱤ ᱱᱟᱯᱟᱭ ᱱᱟᱯᱟᱭ ᱾ ᱢᱤᱫᱮ ᱠᱟᱛᱷᱟ ᱵᱱ ᱞᱟᱹᱭ ᱠᱮᱫᱟ ᱟᱵᱚ ᱾ ᱟᱯᱮᱮᱥᱮᱫ ᱫᱚ ᱛᱟᱦᱞᱮ ᱤᱭᱟᱹ ᱠᱚᱫᱚ ᱪᱮᱫᱞ ᱞᱮᱠᱟ ᱦᱩᱭᱩᱜ ᱜᱮᱛ ᱢᱟᱱᱮ ᱯᱚᱨᱚᱵᱽ ᱠᱚ?
ᱟᱞᱮ ᱥᱮᱫ ᱫᱚ ᱦᱟᱸᱜ ᱱᱚᱝᱠ ᱯᱚᱨᱚᱵᱽ ᱞᱮᱠᱟᱛᱮᱫᱚ ᱦᱟᱸᱜ ᱾ ᱯᱚᱨᱚᱵᱽ ᱠᱚᱫᱚ ᱥᱚᱨᱦᱟᱭ ᱫᱚ ᱦᱟᱸᱜ ᱱᱚᱝᱠᱟ ᱾ ᱩᱱᱟᱹᱜ ᱡᱟᱠ ᱪᱮ ᱵᱟᱝ ᱟᱞᱮ ᱥ ᱫᱚ ᱵᱟᱞᱮ ᱢᱟᱱᱟᱣ ᱜᱮᱭᱟ ᱱᱮᱛᱟᱨ ᱫᱚ ᱵᱟᱹᱭ ᱵᱟᱹᱭᱛᱮ ᱚᱱᱟ ᱠᱚᱫᱚ ᱦᱟᱸᱜ ᱦᱟᱹᱯᱤᱫ ᱤᱫᱤᱜ ᱠᱟᱱᱟ ᱛᱚ ᱾ ᱟᱫᱚ ᱵᱟᱵᱩᱱ ᱢᱟᱱᱟᱣ ᱤᱫᱤᱭᱮᱫᱼᱟ ᱞᱟᱦᱟ ᱾ ᱪᱮᱫ ᱞᱮᱠᱟ ᱢᱟᱱᱟᱣ ᱦᱩᱭᱩᱜ ᱠᱟᱱ ᱛᱟᱦᱮᱸᱱᱟ ᱨᱟᱹᱥᱠᱟᱹ ᱡᱟᱸᱠ ᱡᱚᱢᱚᱠ ᱱᱤᱛᱚᱜ ᱦᱟᱸᱜ ᱵᱟᱹᱭ ᱵᱟᱹᱭ ᱚᱱᱠᱟ ᱠᱚᱢ ᱟᱹᱜᱩ ᱠᱟᱱᱟ ᱟᱫᱚ ᱱᱚᱝᱠᱟ ᱱᱚᱝᱠᱟ ᱢᱟᱱᱟᱣ ᱵᱟᱲᱟ ᱦᱩᱭᱩᱜ ᱜᱮᱭᱟ ᱡᱮ ᱾ ᱢᱚᱬᱮ ᱫᱤᱱ ᱢᱚᱬᱮ ᱫᱤᱱ ᱢᱚᱬᱮ ᱥᱤᱧ ᱢᱚᱬᱮ ᱧᱤᱫᱟᱹ ᱢᱟᱱᱮ ᱰᱟᱝᱨᱤ ᱠᱚ ᱥᱩᱱᱩᱢ ᱠᱚᱠᱚ ᱚᱡᱚᱜ ᱟᱠᱚ ᱛᱟᱨᱯᱚᱨᱮ ᱾ ᱱᱚᱝᱠᱟ ᱧᱤᱫᱟᱹ ᱡᱟᱦᱟᱸ ᱦᱤᱞᱳᱜ ᱧᱤᱫᱟᱹ ᱫᱚ ᱦᱟᱸᱜ ᱚᱱᱠᱟ ᱜᱟᱹᱭ ᱠᱚ ᱾ ᱫᱟᱲᱟ ᱟᱠᱚᱣᱟ ᱧᱤᱫᱟᱹ ᱟᱹᱛᱩ ᱟᱹᱛᱩ ᱠᱚ ᱟᱹᱛᱩ ᱨᱮ ᱟᱠᱚᱣᱟ ᱟᱨᱮ ᱾ ᱛᱟᱯᱚᱨᱮ ᱫᱚᱥᱟᱨ ᱦᱤᱞᱳᱜ ᱫᱚ ᱠᱷᱩᱱᱴᱟᱹᱣ ᱠᱚᱣᱟ ᱠᱚ ᱪᱟᱨᱦᱟᱣ ᱠᱚᱣᱟ ᱠᱚ ᱰᱟᱝᱨᱤ ᱤᱱᱠᱟᱹ ᱜᱮ ᱟᱫᱚ ᱾ ᱩᱱᱟᱹᱜ ᱫᱚ ᱦᱟᱸᱜ ᱚᱱᱟ ᱤᱫᱤ ᱠᱟᱛᱮᱜ ᱫᱚ ᱵᱟᱹᱞᱤᱧ ᱞᱟᱹᱭ ᱫᱟᱲᱮᱭᱟᱜᱼᱟ
ᱵᱟᱝ ᱢᱟᱱᱟᱦᱣ ᱫᱚ ᱫᱚᱨᱠᱟᱨ ᱠᱟᱱ ᱜᱮᱭᱟ ᱟᱫᱚ ᱟᱱᱮ ᱪᱮᱫᱠᱟ ᱵᱮᱱ ᱞᱟᱹᱭ ᱠᱮᱫ ᱾ ᱪ ᱠᱮᱫᱟ ᱵᱟᱹᱭ ᱵᱟᱹᱭ ᱛᱮᱠᱚ ᱟᱫ ᱪᱟᱵᱟᱭᱮᱫᱟ ᱚᱱᱟ ᱟᱫ ᱫᱚ ᱵᱟᱝ ᱴᱷᱤᱠᱟ ᱡᱟᱭ ᱟᱵᱚᱣᱟᱜ ᱜᱮ ᱠᱟᱱᱟ ᱾ ᱯᱚᱨᱚᱵᱽ ᱫᱚ ᱞᱟᱹᱭ ᱟᱹᱠᱩ